ᱦᱮᱸ ᱞᱟᱹᱭ ᱫᱟᱧ ᱨᱚᱲ ᱟᱡᱚᱢᱚᱜ ᱠᱟᱱᱟ?
ᱟᱡᱚᱢᱚᱜ
ᱦᱮᱞᱳ ᱟᱡᱚᱢ ᱫᱚ ᱟᱡᱚᱢᱚᱜ ᱠᱟᱱᱟ ᱦᱟᱜ᱾ ᱟᱡᱚᱢᱚᱜ ᱠᱟᱱᱟ ᱦᱮᱞᱳ?
ᱦᱮᱸ ᱵᱟᱝ ᱟᱸᱡᱚᱢᱚᱜ ᱠᱟᱱᱟ ᱟᱢᱮᱢ ᱟᱸᱡᱚᱢᱮᱫ ᱛᱤᱧᱟᱹ?
ᱦᱩ ᱦᱩ ᱟᱸᱡᱚᱢᱚᱜ ᱠᱟᱱᱟ ᱟᱫᱚ ᱛᱟᱦᱚᱞᱮ ᱪᱮᱫ ᱠᱚᱯᱮ ᱪᱤᱠᱟᱹᱭ ᱫᱟ ᱱᱤᱛᱚᱜ ᱨᱮ ᱫᱚ ᱛᱟᱦᱞᱮ?
ᱠᱟᱹᱴᱤᱡ ᱟᱲᱜᱩ ᱨᱟ ᱠᱟᱵ ᱟᱬᱜᱩ ᱨᱟᱠᱟᱵ ᱟᱸᱡᱚᱢᱚᱜ ᱠᱟᱱᱟ᱾
ᱟᱪᱪᱷᱟ ᱤᱧᱟᱜ ᱚᱱᱠᱟ ᱟᱡᱚᱢᱚᱜᱼᱟ᱾
ᱪᱮᱫ ᱦᱚᱸ ᱵᱟᱝ ᱦᱚᱜ-ᱚᱜ ᱫᱩᱲᱩᱵ ᱜᱮ ᱦᱳᱭ, ᱠᱟᱱᱟ ᱦᱮᱸ ᱦᱮᱸ, ᱟᱸᱡᱚᱢᱚᱜ ᱠᱟᱱᱟ ᱟᱢ ᱞᱟᱹᱭᱢᱮ ᱟᱸᱡᱚᱢ ᱫᱚ ᱟᱸᱡᱚᱢᱚᱜ ᱠᱟᱱᱟ ᱾
ᱟᱪᱪᱷᱟ ᱟᱪᱪᱷᱟ ᱦᱳᱭ, ᱟᱫᱚ ᱛᱟᱦᱚᱞᱮ ᱱᱤᱭᱟᱹ ᱪᱷᱚᱴ ᱫᱚ ᱠᱟᱹᱢᱤ ᱠᱚ ᱫᱚ ᱜᱩᱴᱭᱟᱹᱣ ᱠᱮᱜ-ᱟ ᱥᱮ ᱪᱮᱫ?
ᱠᱟᱹᱢᱤ ᱫᱚ ᱵᱟᱝ ᱜᱩᱴᱭᱟᱹᱣ ᱦᱳᱭ ᱠᱟᱱᱟ ᱟᱫᱚ ᱵᱟᱝ ᱜᱩᱴᱭᱟᱹᱣ ᱦᱳᱭ ᱟᱠᱟᱱ ᱨᱮ ᱦᱚᱸ ᱟᱫᱚ ᱱᱚᱜ-ᱚᱭ ᱟᱹᱣᱨᱤ ᱦᱟᱸᱜ ᱡᱟᱹᱯᱤᱫ ᱦᱳᱭᱳᱜᱼᱟ ᱾ ᱜᱮ ᱡᱚᱢ ᱵᱟᱲᱟ ᱦᱳᱭ ᱟᱠᱟᱱᱟ, ᱟᱫᱚ ᱱᱟᱜ ᱠᱷᱟᱡ ᱩᱱᱟᱹᱜ ᱞᱚᱜᱚᱱ ᱞᱚᱜᱚᱱ ᱫᱟᱜ ᱡᱟᱯᱤᱫ ᱫᱚ ᱵᱟᱝ ᱞᱮ ᱦᱮᱣᱟ ᱜᱮᱭᱟ, ᱯᱟᱹᱨᱠᱟᱹᱣ ᱵᱟᱹᱱᱩᱜᱼᱟ ᱱᱮᱛᱟᱨ ᱟᱫᱚ ᱵᱟᱞᱮ ᱡᱟᱹᱯᱤᱫ ᱠᱟᱫᱟ ᱩᱱᱟᱹᱜ ᱪᱟᱨ ᱫᱚ ᱦᱳᱭ, ᱡᱚᱛᱚ ᱦᱚᱲ ᱯᱟᱠᱤ ᱱᱩᱠᱩ ᱠᱚ ᱫᱚ ᱠᱚ ᱡᱟᱹᱯᱤᱫ ᱵᱟᱲᱟ ᱠᱮᱫ ᱛᱟᱞᱮ ᱜᱮᱭᱟ ᱟᱫᱚ ᱟᱞᱮ ᱫᱚ ᱦᱟᱸᱜ ᱟᱹᱣᱨᱤ ᱞᱮ ᱡᱟᱹᱯᱤᱫᱟ ᱾
ᱟᱪᱪᱷᱟ, ᱦᱮᱸ ᱚᱱᱟᱢᱟ ᱠᱟᱛᱷᱟ ᱠᱟᱱ ᱜᱮ ‌ᱢᱟᱱᱮ ᱢᱤᱫ ᱴᱟᱝ ᱚᱠᱛᱚ ᱚᱝᱠᱟ ᱦᱮᱣᱟᱣ ᱜᱮᱭᱟ ᱠᱚ ᱦᱮ ᱥᱮ? ᱩᱱᱠᱩ ᱡᱟᱦᱟᱸ ᱴᱟᱭᱤᱢ ᱨᱮ ᱠᱚ ᱡᱟᱹᱯᱤᱫᱟ ᱚᱱᱟ ᱴᱟᱭᱤᱢ ᱨᱮ ᱵᱷᱚᱨ ᱡᱟᱹᱯᱤᱫ ᱵᱟᱝ ᱥᱟᱱᱟ ᱠᱚᱣᱟ ᱦᱮᱸ ᱵᱟᱝ? ᱳᱭ ᱡᱟᱦᱟᱸ ᱞᱮᱠᱟ, ᱠᱟᱛᱮ ᱦᱚᱸ ᱴᱟᱭᱤᱢᱮ ᱯᱟᱨᱚᱢᱟᱭ ᱮᱱᱛᱮ ᱨᱮ ᱦᱚᱸ ᱟᱡ ᱡᱟᱦᱟᱸ ᱴᱟᱭᱤᱢ ᱨᱮ ᱡᱟᱹᱯᱤᱫ ᱦᱳᱭᱳᱜ ᱛᱟᱭᱟ ᱚᱱᱟ ᱴᱟᱭᱤᱢ ᱨᱮ ᱵᱩᱡᱷᱟᱹᱣ
ᱦᱮᱸ ᱵᱟᱝ?
ᱦᱳᱭ, ᱟᱞᱮ ᱫᱚ ᱜᱮᱞ ᱴᱟᱲᱟᱝ ᱪᱷᱟᱲᱟ ᱵᱟᱞᱮ ᱡᱟᱹᱯᱤᱫ-ᱟ ᱾
ᱟᱪᱪᱷᱟ, ᱜᱮᱞ ᱴᱟᱲᱟᱝ ᱢᱟ ᱜᱮᱞ ᱴᱟᱲᱟᱝ ᱨᱮ ᱯᱮ ᱡᱟᱯᱤ ᱠᱷᱟᱱ ᱫᱚ ᱟᱹᱰᱤ ᱜᱟᱱ,
ᱳᱞ ᱡᱚᱢ, ᱵᱟᱝ ᱡᱚᱢ ᱵᱟᱞᱮ ᱡᱚᱢ ᱜᱮᱭᱟ,
ᱡᱚᱢ ᱠᱚ ᱜᱮᱞ ᱴᱟᱨᱟᱝ ᱨᱮ ᱯᱮ ᱡᱚᱢᱟ ᱟᱯᱮ ᱫᱚ ᱵᱟᱝ?
ᱦᱩᱸ, ᱜᱮᱞ ᱴᱟᱲᱟᱝ ᱚᱱᱟ ᱯᱚᱨᱮ
ᱡᱚᱢ‌ ᱫᱚ, ᱚ ᱟᱞᱮ ᱫᱚ ᱡᱚᱢ ᱫᱚ ᱦᱟᱸᱜ ᱟᱹᱰᱤ ᱨᱮ ᱜᱮ ᱦᱳᱭ ᱠᱚᱜ ᱛᱟᱞᱮᱭᱟ ᱦᱮᱸ ᱥᱮ? ᱵᱟᱝ ᱞᱮ ᱡᱮᱢ ᱞᱮᱜ-ᱟ ᱵᱳᱞᱛᱮ, ᱮ ᱦᱚᱲ ᱫᱚ ᱠᱚ ᱚᱝᱠᱟ ᱦᱚᱪᱚᱱ ᱚᱱᱟ ᱫᱚ ᱵᱟᱭ ᱪᱤᱠᱟᱹᱜᱼᱟ ᱨᱚᱲ ᱜᱮ ᱟᱫᱚ ᱱᱤᱛᱚ ᱟᱫᱚ ᱱᱚᱜᱼᱚᱭ ᱡᱚᱢ ᱵᱟᱲᱟ ᱨᱮᱱᱟᱜ ᱵᱮᱯᱟᱨ ᱠᱟᱱᱟ ᱥᱮ ᱦᱮᱸ ᱥᱮ ᱵᱟᱝ?
ᱵᱷᱚᱠᱛᱚᱨᱚ ᱦᱤᱜᱩᱜ ᱛᱮ ᱜᱮ ᱦᱩᱭᱩᱜ ᱦᱮᱸ ᱵᱟᱝ? ᱥᱮ ᱪᱮᱫ, ᱴᱮᱭᱤᱢ ᱨᱮ ᱡᱩᱫᱤ ᱵᱟᱢ ᱾ ᱴᱟᱭᱤᱢ ᱨᱮ ᱡᱩᱫᱤ ᱵᱟᱢ ᱡᱚᱢᱟ ᱛᱟᱱᱮ ᱛᱮ ᱦᱚᱲᱢᱚ ᱨᱮ ᱫᱟᱲᱮ ᱦᱚ ᱵᱟᱝ ᱾
ᱥᱮᱪᱮᱫ,
ᱟᱸᱡᱚᱢᱚᱜ ᱠᱟᱱᱟ ᱨᱚᱲ?
ᱨᱚᱲ ᱟᱸᱚᱢᱚᱜ ᱠᱟᱱᱟ?
ᱦᱮᱞᱳ,
ᱦᱮᱞᱳ
ᱞᱟᱹᱭ ᱫᱟᱹᱧ ᱨᱚᱲ ᱟᱸᱡᱚᱢᱚᱜ ᱠᱟᱱᱟ?
ᱦᱮᱞᱳ
ᱟᱡᱚᱢᱚᱜ ᱠᱟ
ᱦᱮᱸ ᱦᱮᱸ ᱨᱚᱲ ᱟᱸᱡᱚᱢᱚᱜ ᱠᱟᱱᱟ ᱾
ᱢᱮᱱᱫᱟᱹᱧ ᱟᱡᱚᱢᱚᱢ ᱠᱟᱱᱟ?
ᱦᱮᱸ ᱟᱡᱚᱢᱚᱜ ᱠᱟᱱᱟ ᱾ ᱚᱻ ᱟᱪᱪᱷᱟ ᱚᱱᱠᱟ ᱵᱮᱯᱟᱨ ᱛᱟᱦᱚᱞᱮ᱾
ᱟᱨ ᱫᱚ
ᱦᱩᱸ ᱦᱩᱸ ᱦᱩᱸ ᱦᱩᱸ ᱟᱫᱚ ᱚᱠᱛᱚ ᱨᱮ ᱦᱚᱸ ᱡᱚᱢ ᱫᱚᱨᱠᱟᱨᱟᱭ ᱦᱮᱸ ᱵᱟᱝ?
ᱦᱚᱲᱢᱚ ᱠᱚ ᱦᱚᱸ ᱵᱟᱢ ᱧᱮᱞᱟᱜ ᱠᱷᱟᱡ ᱵᱟᱢ ᱡᱚᱛᱚᱱᱟᱜ ᱠᱷᱟᱡ ᱫᱚ?
ᱦᱮᱸ ᱚᱱᱟ ᱢᱟ ᱠᱟᱛᱷᱟ ᱚᱠᱛᱚ ᱨᱮ ᱡᱩᱫᱤ ᱵᱟᱢ ᱡᱚᱢ ᱧᱩᱭᱟ ᱛᱚ ᱦᱚᱲᱢᱚ ᱦᱚᱸ ᱵᱟᱲᱤᱡᱚᱜ-ᱟ ᱦᱮᱸ ᱵᱟᱝ?
ᱦᱳᱭ ᱦᱚᱲᱢᱚ ᱦᱚ ᱵᱟᱨᱤᱡᱚᱜ-ᱟ ᱾
ᱠᱤᱪᱷᱩ ᱠᱚᱨᱟᱣ ᱫᱚᱨᱠᱟᱨᱟ ᱾ ᱡᱚᱢ ᱦᱳᱭᱳᱜ-ᱟ ᱡᱚᱢ ᱠᱟᱛᱮᱜ ᱛᱚᱵᱮ ᱱᱟᱥᱮ ᱡᱟᱦᱟᱱᱟᱜ ᱮᱢ ᱠᱟᱢᱤ ᱫᱟᱲᱮᱜ ᱦᱮᱸ ᱡᱩᱫᱤ ᱴᱷᱤᱠ ᱴᱷᱟᱠ ᱵᱟᱝ ᱛᱟᱦᱮᱱᱟ
ᱠᱟᱢᱤ ᱠᱚ ᱵᱟᱝ ᱦᱩᱭᱩᱜ ᱜᱮᱭᱟ ᱟᱫᱚ ᱟᱵᱚᱣᱟᱜ ᱦᱚᱲᱢᱚ ᱡᱩᱫᱤ ᱵᱟᱵᱚᱱ ᱡᱚᱛᱚᱱᱟ ᱛᱟᱦᱚᱞᱮ ᱟᱫᱚ ᱪᱤᱠᱟᱹᱛᱮᱢ ᱠᱟᱢᱤᱭᱟ ᱦᱚᱲᱢᱚ ᱨᱮ ᱡᱳᱨ ᱚᱠᱟ ᱠᱷᱚᱡ ᱦᱤᱡᱩᱜ-ᱟ? ᱵᱟᱢᱡᱟ ᱞᱮᱠᱟᱡ ᱫᱚ ᱵᱟᱝ
ᱦᱩᱸ ᱦᱩᱸ ᱟᱪᱪᱷᱟ ᱟᱪᱪᱷᱟ
ᱟᱨ ᱛᱟᱦᱚᱞᱮ ᱟᱻ ᱟᱨ ᱛᱟᱦᱚᱞᱮ ᱚᱱᱠᱟ᱾ ᱱᱚᱜ-ᱚᱭ ᱡᱮᱢᱚᱱ ᱵᱚᱨᱥᱟ ᱠᱚ ᱯᱟᱲᱟᱣᱱᱟ ᱦᱮᱸ ᱵᱟᱝ ᱱᱟᱦᱟᱜ ᱫᱤᱱ ᱨᱮᱫᱚ ᱱᱚᱜᱚᱭ ᱫᱟᱠᱟ ᱤᱥᱤᱱ ᱠᱚ ᱟᱰᱤ ᱜᱮ ᱟᱸᱡᱷᱟᱴ ᱵᱩᱡᱷᱟᱹᱜ-ᱟ ᱟᱛᱳ ᱫᱤᱥᱚᱢ ᱠᱚᱨᱮ ᱦᱮᱸ ᱵᱟᱝ ᱦᱮ? ᱥᱟᱦᱟᱱ ᱠᱚ ᱫᱚ-ᱟ
ᱟᱨᱡᱤ ᱟᱰᱤ ᱟᱡᱷᱟᱴ ᱵᱩᱡᱷᱟᱹᱜ-ᱟ ᱾ ᱟᱰᱤ ᱫᱤᱱ ᱥᱩᱢᱟᱹᱭ ᱨᱚᱲ ᱵᱟ ᱜᱟᱞᱢᱟᱨᱟᱣ ᱠᱚ ᱟᱡᱮᱜ ᱦᱮᱸ ᱟᱡᱚᱢᱚᱜ ᱠᱟᱱᱟ ᱠᱟᱴᱤᱡ ᱴᱟᱣᱟᱨ ᱰᱤᱥᱴᱟᱵᱽᱫᱟ᱾ ᱟᱰᱤ ᱫᱤᱱ ᱥᱩᱢᱚᱭ ᱵᱟ ᱜᱚᱲᱚᱢ ᱵᱟᱵᱟᱭᱩ ᱟᱹᱰᱤ ᱜᱟᱞ ᱢᱟᱨᱟᱣᱮᱫ ᱛᱟᱞᱮ ᱛᱟᱦᱮᱱᱟᱭ ᱟᱸᱡᱚᱢᱚᱜ ᱠᱟᱱᱟ?
ᱜᱚᱲᱚᱢ ᱦᱟᱲᱟᱢ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ
ᱢᱮᱱᱫᱟᱹᱧ ᱵᱟᱵᱟᱭᱩ ᱫᱚᱢᱮ ᱜᱟᱞᱢᱟᱨᱟᱣᱮᱫ ᱛᱟᱞᱮ ᱛᱟᱦᱮᱸᱱᱟᱭ ᱱᱟᱦᱟᱜ ᱫᱤᱱ ᱫᱚ ᱱᱚᱜ-ᱚᱭ ᱡᱮ ᱠᱟᱹᱢᱤ ᱠᱷᱚ ᱡᱮ ᱟᱫᱚ ᱞᱟᱸᱜᱟ ᱛᱷᱟᱠᱟ ᱦᱟᱱᱮ ᱞᱟᱜᱽᱲᱮ ᱠᱚ ᱮᱱᱮᱡ ᱠᱟᱱ ᱛᱟᱦᱮᱱᱟ᱾
ᱦᱩᱸ ᱟᱡ ᱮ ᱮᱱᱮᱡ ᱠᱟᱱ ᱛᱟᱦᱮᱱᱟ ᱥᱮ ᱵᱟ?
ᱟᱸᱡᱟᱜ ᱟᱡ ᱟᱡ ᱫᱚ ᱟᱹᱰᱤ ᱨᱩᱥᱤ ᱥᱤ ᱠᱟ ᱜᱮ ᱚᱱᱟ ᱠᱚᱫᱚ ᱚᱠᱚᱭᱴᱟᱜ ᱜᱮ ᱵᱟᱹᱠᱤᱱ ᱛᱟᱭᱚᱢᱚᱜ ᱠᱟᱱ ᱛᱟᱦᱮᱱᱟ ᱵᱟᱵᱟᱭᱩ ᱦᱚᱸ ᱵᱟᱵᱟ ᱟᱨ ᱩᱱᱤ ᱵᱟᱵᱟ ᱦᱚᱸ
ᱚ ᱢᱟᱱᱮ ᱟᱢ ᱤᱭᱟᱹ ᱟᱢ ᱜᱚᱲᱚᱢ ᱦᱟᱲᱟᱢ ᱟᱨ ᱟᱢ ᱜᱚᱲᱚᱢ ᱵᱩᱰᱦᱤ
ᱜᱚᱲᱚᱢ ᱦᱟᱲᱟᱢ
ᱠᱟᱜ ᱜᱮ ᱟᱫᱚ ᱞᱟᱦᱟ ᱛᱮᱫ ᱥᱟᱹᱨᱤ ᱜᱮᱠ ᱞᱟᱹᱭ ᱠᱮᱭᱟ ᱦᱮᱸ ᱟᱸᱡᱚᱢ ᱢᱮᱱ ᱞᱟᱦᱟ ᱪᱮᱛᱟ ᱠᱚ ᱞᱟᱹᱭ ᱠᱮᱭᱟ ᱢᱟᱱᱮ ᱞᱟᱦᱟᱼᱼ ᱨᱮᱱ ᱦᱚᱲ ᱫᱚ ᱠᱤᱱᱛᱩ ᱟᱹᱰᱤ ᱯᱟᱹᱨᱟᱹᱭᱟᱹᱥᱤᱭᱟᱹ ᱠᱚ ᱛᱟᱦᱮᱸ ᱞᱮᱱᱟ ᱟᱨ ᱨᱩᱥᱤᱠᱤᱭᱟᱹ ᱦᱚᱸᱠᱚ ᱛᱟᱦᱮᱸ ᱞᱮᱱᱟ ᱦᱮᱸ ᱵᱟᱝ ᱥᱮᱨᱮᱧ ᱨᱮᱱ ᱦᱚᱸ ᱟᱨ ᱨᱩ ᱠᱚᱨᱮᱱ ᱦᱚᱸ ᱦᱮᱸ ᱵᱟᱝ ᱥᱮ ᱪᱮᱫ ᱦᱮᱞᱳ ᱟᱸᱡᱚᱢᱚᱜ ᱠᱟᱱᱟ ᱨᱚᱲ ᱦᱮᱞᱳ ᱦᱮᱞᱳ
ᱟᱸᱡᱚᱢᱚᱜᱼᱼ
ᱦᱮᱸ ᱨᱚᱲ ᱵᱟᱝ ᱟᱸᱡᱚᱢᱚᱜ ᱠᱟᱱ ᱛᱟᱢ ᱤᱧ ᱫᱚ ᱵᱟᱹᱧ ᱟᱸᱡᱚᱢᱮᱫᱼᱟ ᱚᱱᱟᱛᱤᱧ ᱞᱟᱹᱭᱮᱫᱼᱟ ᱟᱹᱰᱤ ᱨᱩᱥᱤᱠᱤᱭᱟᱹ ᱦᱚᱸᱠᱚ ᱛᱟᱦᱮᱸ ᱞᱮᱱᱟ ᱟᱨ ᱯᱟᱹᱨᱩᱠᱷᱤᱭᱟᱹ ᱦᱚᱸᱠᱚ ᱛᱟᱦᱮᱸ ᱞᱮᱱᱟ ᱦᱮᱸ ᱵᱟᱝ ᱞᱟᱦᱟ ᱛᱮᱫᱚ᱾
ᱥᱮ ᱪᱮᱫ
ᱦᱮᱸ
ᱨᱚᱲ ᱵᱟᱝ ᱟᱸᱡᱚᱢᱚᱜ ᱠᱟᱱ ᱛᱟᱢᱟ᱾
ᱦᱮᱸ
ᱞᱟᱦᱟ ᱛᱮᱫᱚ ᱞᱟᱸᱜᱟ ᱦᱚᱲᱢᱚ ᱞᱟᱸᱜᱟ ᱦᱚᱲᱢᱚᱼᱼ ᱡᱟᱛᱮ ᱡᱤᱨᱟᱹᱣ ᱞᱟᱹᱜᱤᱫ ᱡᱤᱨᱟᱹᱣ ᱫᱚ ᱵᱟᱝ ᱢᱟᱱᱮ ᱚᱱᱟ ᱠᱚ ᱠᱷᱟᱸᱡᱟᱣ ᱞᱟᱹᱜᱤᱫ ᱡᱟᱦᱟᱸ ᱠᱚ ᱢᱮᱛᱟᱜ ᱠᱟᱱᱟ ᱾
ᱞᱟᱹᱜᱤᱫ
ᱛᱚᱵᱮ ᱢᱤᱫᱴᱟᱝ ᱚᱱᱟ ᱟᱠᱷᱚᱲ ᱠᱚ ᱢᱮᱛᱟᱜ ᱠᱟᱱ ᱛᱟᱦᱮᱸᱫ ᱦᱩᱭᱩᱜ ᱠᱟᱱᱟ᱾ ᱫᱷᱚᱨᱚᱢ ᱟᱠᱷᱲᱟ ᱦᱮᱸ ᱥᱮ ᱫᱷᱚᱨᱚᱢ ᱟᱠᱷᱲᱟ ᱚᱸᱰᱮ ᱜᱮ ᱠᱤᱱᱛᱩᱼᱼ ᱚᱱᱟ ᱫᱷᱚᱨᱚᱢ ᱟᱠᱷᱲᱟ ᱨᱮᱜᱮ ᱠᱤᱱᱛᱩ ᱩᱱ ᱚᱠᱛᱚ ᱫᱚ ᱞᱟᱜᱽᱲᱮ ᱜᱮᱠᱚ ᱮᱱᱮᱡ ᱡᱚᱝ ᱠᱟᱱ ᱛᱟᱦᱮᱸᱱ ᱦᱮᱸ ᱵᱟᱝ᱾ ᱟᱨ ᱱᱟᱦᱟᱜ ᱫᱤᱱ ᱨᱮᱦᱚ ᱧᱮᱞ ᱞᱮᱠᱷᱟᱱ ᱚᱱᱟ ᱫᱚᱼᱼ ᱪᱤᱠᱟᱹᱜ ᱠᱟᱱᱟ ᱡᱩᱛᱟᱹ ᱟᱛᱮ ᱦᱚᱸ ᱚᱸᱰᱮ ᱟᱠᱷᱲᱟ ᱨᱮᱠᱚ ᱪᱟᱜ ᱠᱟᱛᱮᱜ ᱠᱚ ᱮᱱᱮᱡ ᱡᱚᱝ ᱠᱟᱱᱟ᱾ ᱛᱚ ᱫᱷᱚᱨᱚᱢ ᱟᱠᱷᱲᱟ ᱨᱮᱼᱼ ᱥᱟᱱᱟᱢ ᱫᱷᱚᱨᱚᱢ ᱠᱟᱛᱮᱜ ᱠᱤᱱᱛᱩ ᱚᱱᱟ ᱫᱚᱠᱚ ᱨᱚᱦᱚ ᱤᱭᱟᱹ ᱜᱮᱭᱟ ᱮᱱᱮᱡ ᱵᱟᱲᱟᱜ ᱦᱮᱸ ᱵᱟᱝ
ᱦᱳᱭ ᱟᱨ ᱱᱟᱦᱟᱜ
ᱨᱮ ᱟᱨ ᱡᱟᱦᱟᱸ ᱚᱱᱟ ᱤᱭᱟᱹ ᱛᱟᱦᱮᱸ ᱞᱮᱱᱟᱼᱼ ᱚᱸᱰᱮ ᱫᱷᱟᱨᱚᱢ ᱟᱠᱷᱲᱟ ᱚᱸᱰᱮ ᱜᱮᱡ ᱜᱩᱨᱤᱡ ᱜᱮᱭᱟ ᱠᱚ ᱦᱮᱸ ᱥᱮ᱾ ᱱᱟᱦᱟᱜ ᱫᱤᱱᱫᱚ ᱱᱟᱜ ᱚᱱᱠᱟ ᱫᱚ ᱵᱟᱝ ᱧᱮᱞᱚᱜ ᱠᱟᱱᱟ ᱜᱮᱡ ᱜᱩᱨᱤᱡ ᱦᱚᱸᱼᱼ ᱵᱟᱝ ᱧᱮᱞᱚᱜ ᱠᱟᱱ ᱪᱮᱫ ᱵᱟᱝ ᱫᱚᱠᱚ ᱮᱱᱮᱡ ᱵᱷᱟᱜᱤᱼᱟ᱾ ᱟᱨ ᱪᱮᱫ ᱞᱮᱠᱟ ᱡᱩᱛᱟᱹ ᱦᱚᱨᱚᱜ ᱠᱟᱛᱮ ᱦᱚᱭ ᱮᱱᱮᱡ ᱮᱫᱟᱭ᱾ ᱟᱨ ᱡᱷᱚᱛᱚ ᱨᱚᱠᱚᱢ ᱠᱟᱛᱮ ᱦᱚᱸ ᱠᱳ ᱮᱱᱮᱡ ᱫᱟ ᱦᱮ ᱵᱟᱝ᱾
ᱦᱮᱸ ᱚᱱᱟ ᱦᱟᱜ ᱦᱟᱱᱮ
ᱦᱮᱸ ᱴᱟᱣᱟᱨ-ᱮ ᱯᱨᱚᱵᱞᱮᱢ ᱦᱮᱸ!
ᱪᱮᱫ ᱪᱚᱝ?
ᱟᱸᱡᱢᱚᱜ ᱠᱟᱱᱟ?
ᱨᱚᱲ ᱵᱟᱝ ᱟᱡᱚᱢᱚᱜ ᱠᱟᱱ ᱛᱟᱢᱟ᱾
ᱦᱮᱞᱳ,